ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱡᱚᱦᱟᱨ ᱜᱮ ᱡᱚᱦᱟᱨ ᱜᱮ
ᱱᱟᱯᱟᱭ ᱜᱮᱭᱟᱵᱱ ᱛᱚ
ᱦᱮᱸ ᱜᱚᱝᱠᱮ ᱱᱟᱯᱟᱭ ᱵᱟᱲᱟ ᱜᱮ ᱟᱵᱮᱱ ᱜᱮ ᱚᱠᱟᱮ ᱞᱮᱠᱟ
ᱟᱹᱞᱤᱧ ᱦᱚᱸ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟ
ᱟᱪᱪᱷᱟ ᱱᱟᱯᱟᱭ ᱠᱷᱟᱱᱜᱮ ᱱᱟᱯᱟᱭ ᱜᱮ ᱟᱨ ᱚᱲᱟᱜ ᱠᱚᱨᱮ ᱦᱚᱸ ᱱᱟᱯᱟᱭ ᱵᱟᱲᱟ ᱜᱮᱭᱟ ᱠᱚ ᱛᱚ ᱵᱟᱝ ᱦᱮᱸ ᱟᱨ ᱱᱟᱯᱟᱭ ᱠᱷᱟᱱ ᱜᱮ ᱱᱟᱯᱟᱭ ᱜᱮᱵᱚᱱ ᱛᱟᱦᱮᱱ ᱢᱟ
ᱦᱳᱭ ᱦᱳᱭ ᱦᱳᱭ ᱟᱨ ᱟᱹᱵᱤᱱ ᱜᱮ ᱟᱹᱵᱤᱱ ᱜᱮ ᱪᱮᱫᱠᱟ ᱢᱮᱱᱟᱜ ᱟᱠᱟᱫ ᱵᱤᱱᱟ
ᱦᱮᱸ ᱟᱹᱞᱤᱧ ᱦᱚᱸ ᱱᱤᱭᱟᱹ ᱵᱮᱲᱟ ᱢᱟ ᱱᱟᱯᱟᱭ ᱜᱮ ᱢᱮᱱᱟᱜ ᱟᱠᱟᱫ ᱞᱤᱧᱟ ᱟᱨ ᱚᱲᱟᱜ ᱦᱚᱲ ᱠᱚᱦᱚᱸ ᱦᱟᱸᱜ ᱱᱤᱭᱟᱹ ᱵᱮᱲᱟ ᱫᱚ ᱡᱚᱛᱚᱜ ᱜᱮ ᱴᱷᱤᱠ ᱴᱷᱟᱠ ᱜᱮ ᱱᱟᱯᱟᱭ ᱵᱟᱲᱟ ᱜᱮᱭᱟᱞᱮ ᱟᱫᱚ ᱦᱟᱸᱜ ᱱᱮᱛᱟᱨ ᱫᱚ ᱱᱮᱛᱟᱨ ᱫᱚ ᱪᱟᱥ ᱪᱟᱥ ᱠᱟᱹᱢᱤ ᱫᱤᱱ ᱛᱚ
ᱦᱮᱸ ᱦᱮᱸ ᱦᱮᱸ ᱦᱮᱸ ᱜᱚᱝᱠᱮ ᱦᱮᱸ
ᱟᱞᱮ ᱥᱮᱫ ᱫᱚ ᱦᱟᱸᱜ ᱵᱩᱨᱩ ᱫᱤᱥᱚᱢ ᱥᱮ ᱛᱟᱦᱚᱞᱮ ᱠᱷᱟᱱ ᱦᱟᱸᱜ ᱟᱱᱮ ᱠᱷᱮᱛ ᱠᱚᱨᱮ ᱨᱚᱦᱚᱭ ᱵᱟᱲᱟ ᱡᱚᱠᱷᱚᱱ ᱦᱟᱸᱜ ᱠᱟᱹᱴᱤᱡ ᱜᱤᱫᱤᱞ ᱠᱚᱫᱚ ᱦᱟᱸᱜ ᱡᱚᱡᱚᱢ ᱠᱟᱱᱟ ᱠᱚ ᱦᱮᱸ ᱜᱚᱝᱠᱮ ᱛᱟᱦᱚᱞᱮ ᱠᱷᱟᱱ ᱫᱚ ᱚᱠᱟ ᱞᱮᱠᱟᱞᱟᱟᱝ ᱜᱚᱞᱯᱷᱚᱭ ᱜᱚᱞᱯᱷᱚ ᱢᱟ ᱜᱚᱞᱯᱷᱚ ᱦᱩᱭᱩᱜ ᱠᱟᱱ ᱜᱮ
ᱦᱮᱸ
ᱢᱤᱫᱴᱮᱱ ᱚᱱᱠᱟᱱᱟᱜ ᱥᱟᱛᱟᱢ ᱤᱫᱤ ᱠᱟᱛᱮᱜ ᱞᱟᱝ ᱜᱚᱞᱯᱷᱚ ᱞᱮᱠᱷᱟᱱ ᱵᱟᱝ ᱜᱟᱱ ᱠᱚᱜᱼᱟ
ᱦᱮᱸ ᱜᱚᱝᱠᱮ ᱢᱟᱥᱮ ᱞᱟᱹᱭ ᱵᱤᱱ ᱥᱮ ᱢᱟ ᱜᱟᱱᱚᱜ ᱜᱮᱭᱟ
ᱟᱪᱪᱷᱟ ᱚᱱᱟ ᱥᱟᱛᱟᱢ ᱠᱚᱫᱚ ᱚᱱᱠᱟ ᱫᱚ ᱵᱟᱞᱟᱝ ᱜᱚᱞᱯᱚᱭᱟ ᱛᱚᱵᱮ ᱟᱪᱪᱷᱟ ᱜᱚᱝᱠᱮ ᱟᱯᱮᱥᱮᱫ ᱫᱚ ᱟᱯᱮ ᱫᱚ ᱵᱤᱨ ᱫᱤᱥᱚᱢ ᱥᱮ ᱵᱟᱡᱟᱨ ᱫᱤᱥᱚᱢ
ᱦᱮᱸ ᱜᱚᱝᱠᱮ ᱟᱞᱮ ᱦᱚᱸ ᱵᱤᱨ ᱫᱤᱥᱚᱢ ᱦᱚᱲᱜᱮ
ᱚ ᱟᱯᱮ ᱦᱚᱸ ᱵᱤᱨ ᱫᱤᱥᱚᱢ ᱜᱮ, ᱛᱟᱦᱚᱞᱮ ᱜᱚᱢᱠᱮ ᱮᱸ ᱩᱫ ᱯᱩᱴᱠᱟᱹ ᱠᱚᱫᱚ ᱵᱷᱟᱞᱮ ᱜᱮᱛᱚᱵᱮᱱ ᱡᱚᱢ ᱵᱟᱲᱟᱭᱟ᱾
ᱦᱮᱸ ᱦᱮᱸ ᱮᱠᱫᱚᱢ ᱮᱠᱫᱚᱢ ᱫᱚᱢᱮ᱾
ᱳ ᱵᱟᱵᱟ ᱡᱚᱢ ᱦᱮ ᱟᱨ ᱛᱚᱵᱮ ᱯᱩᱴᱼᱼ ᱠᱟᱹ ᱞᱮᱴᱚ ᱠᱚᱫᱚᱵᱮᱱ ᱡᱚᱢ ᱵᱟᱲᱟᱣ ᱠᱟᱫᱟ ᱥᱮ?
ᱦᱮᱸ ᱜᱚᱝᱠᱮ ᱟᱞᱮ ᱢᱟ ᱵᱟᱲᱜᱮ ᱵᱟᱲᱜᱮ ᱨᱮ ᱵᱟᱲᱜᱮ ᱪᱟᱞᱟᱣ ᱞᱮᱱᱠᱷᱟᱱ ᱜᱮ᱾
ᱦᱮᱸ ᱦᱮᱸ ᱦᱮᱸ ᱵᱤᱨ ᱵᱟᱝ, ᱟᱪᱪᱷᱟ᱾ ᱟᱨ ᱵᱤᱨ ᱨᱮ ᱟᱸᱡᱚᱢ ᱠᱟᱜᱼᱟᱞᱤᱧ ᱟᱹᱰᱤ ᱨᱚᱠᱚᱢ ᱡᱤᱭᱟᱹᱞᱤ ᱠᱚᱠᱚ ᱛᱟᱦᱮᱱᱟ᱾ ᱦᱮᱸ ᱦᱮᱸ ᱥᱮ ᱛᱟᱦᱚᱞᱮ ᱢᱟᱱᱮ ᱪᱮᱫᱠᱟᱱ ᱠᱚ, ᱛᱤᱱᱟᱹᱜ ᱫᱤᱱ ᱜᱟᱱ ᱪᱮᱫᱠᱟᱱ ᱪᱮᱫᱠᱟᱱ ᱡᱤᱭᱟᱹᱞᱤ ᱠᱚ ᱢᱮᱱᱟᱜ ᱠᱟᱫ ᱠᱚᱣᱟ?
ᱦᱮᱸ ᱱᱤᱛᱚᱜ ᱟᱹᱞᱤᱧ ᱟᱹᱞᱤᱧᱟᱜ ᱢᱮᱫᱨᱮ ᱛᱤᱱᱟᱹᱜ ᱴᱟ ᱠᱚ ᱯᱟᱲᱟᱣ ᱠᱟᱱᱟ ᱩᱱᱟᱹᱜ ᱜᱟᱹᱞᱤᱧ ᱞᱟᱹᱭ ᱟᱵᱮᱱ ᱠᱟᱱᱟ᱾
ᱦᱮᱸ ᱦᱮᱸ ᱦᱮᱸ
ᱢᱟᱱᱮ ᱟᱞᱮ ᱵᱤᱨ ᱨᱮᱫᱚ ᱢᱮᱱᱟᱜ ᱠᱚᱣᱟ ᱢᱟᱱᱮ ᱠᱩᱞ ᱵᱟᱱᱟ ᱛᱟᱹᱨᱩᱵ
ᱦᱩᱸ ᱟᱪᱷᱟ ᱢᱮᱫ ᱨᱮᱵᱮᱱ ᱧᱮᱞ ᱠᱟᱫ ᱠᱚᱣᱟ
ᱦᱮᱸ ᱜᱚᱝᱠᱷᱮ᱾
ᱚ ᱦᱩᱸ ᱟᱨ ᱚᱱᱟ ᱦᱚᱸ ᱛᱟᱦᱮᱸ ᱦᱚᱸ ᱞᱟᱹᱠᱛᱤ ᱠᱟᱱ ᱜᱮᱭᱟ᱾ ᱦᱩᱸ᱾
ᱦᱮᱸ ᱜᱚᱝᱠᱮ᱾
ᱡᱚᱛᱚᱜ ᱜᱮ ᱫᱚᱨᱠᱟᱨ ᱠᱟᱱᱟ ᱟᱨ ᱵᱟᱝᱠᱷᱟᱱ ᱦᱮᱸ ᱞᱟᱹᱭ ᱵᱮᱱ ᱜᱚᱢᱠᱮ ᱢᱟ᱾ ᱞᱟᱹᱭ ᱫᱟᱞᱤᱧ ᱟᱨ ᱛᱚᱵᱮ ᱢᱟᱨᱟᱜ ᱠᱚᱫᱚ ᱢᱮᱱᱟᱜ ᱠᱚᱣᱟ ᱥᱮ ᱵᱟᱝ ᱜᱚᱝᱠᱮ
ᱦᱩᱸ ᱦᱩᱸ ᱢᱮᱱᱟᱜ ᱠᱚᱜᱮᱭᱟ ᱜᱚᱝᱠᱮ᱾
ᱢᱟᱨᱟᱜ ᱢᱟ ᱫᱚᱵᱮ ᱢᱮᱱᱟᱜ ᱠᱚ᱾
ᱚᱸ ᱛᱚ ᱢᱟᱨᱟᱜ ᱠᱚᱫᱚ ᱵᱮᱱ ᱧᱮᱞ ᱵᱟᱲᱟ ᱟᱠᱟᱫ ᱠᱚᱣᱟ?
ᱦᱮᱸ ᱦᱮᱸ ᱩᱱᱠᱩ ᱫᱚ ᱧᱮᱞ ᱵᱟᱲᱟ ᱜᱮ ᱟᱞᱮ ᱥᱮᱫ ᱢᱟ ᱩᱱᱠᱩ ᱢᱟ ᱫᱚᱢᱮ ᱢᱮᱱᱟᱜ ᱠᱚ᱾ ᱢᱟᱱᱮ ᱩᱱᱠᱩ ᱫᱚ ᱥᱩᱨ ᱢᱟᱱᱮ ᱥᱩᱨ ᱚᱪᱚᱣᱟᱜ ᱮᱠᱫᱚᱢ ᱡᱚᱴᱮᱫ ᱚᱪᱚᱣᱟᱜᱼᱟ ᱠᱚ ᱮᱠᱫᱚᱢ᱾
ᱦᱩᱸ ᱦᱩᱸ ᱵᱷᱟᱞᱤ ᱠᱷᱟᱱᱜᱮ ᱵᱷᱟᱞᱤ ᱛᱟᱞᱦᱮ᱾
ᱦᱳᱭ᱾
ᱡᱚᱛᱚᱜ ᱜᱮ ᱟᱨ,
ᱟᱨ ᱟᱯᱮ ᱟᱯᱮ ᱦᱚᱸᱛᱚ ᱵᱤᱨ ᱫᱤᱥᱚᱢ ᱜᱮᱵᱮᱱ ᱞᱟᱹᱭᱳᱜ ᱠᱟᱱᱟ ᱟᱵᱤᱱ ᱦᱚᱸ᱾
ᱦᱩᱸ ᱦᱩᱸ᱾
ᱟᱯᱮ ᱥᱮᱫ ᱫᱚ ᱪᱮᱫ ᱞᱮᱠᱟ ᱯᱩᱴᱠᱟᱹ ᱠᱚ?
ᱩᱫ ᱯᱩᱴᱠᱟᱹ ᱠᱚᱫᱚ ᱠᱚ ᱢᱮᱱᱟᱜ ᱠᱚᱜᱮᱭᱟ ᱜᱚᱝᱠᱮ ᱪᱮᱫ ᱵᱮᱱ ᱞᱟᱹᱭᱟ ᱦᱮᱸᱥᱮ᱾ ᱛᱟᱨᱯᱚᱨᱮ ᱱᱤᱛᱚᱜ ᱦᱟᱸᱜ ᱩᱫ ᱯᱩᱴᱠᱟᱹ ᱦᱟᱞᱟᱝ ᱢᱟ ᱦᱟᱸᱜ ᱠᱚ ᱪᱟᱞᱟᱜ ᱠᱟᱱ ᱜᱮᱭᱟ᱾ ᱦᱮᱸ ᱥᱮ ᱛᱟᱨᱯᱚᱨᱮ ᱦᱟᱸᱜ, ᱵᱟᱡᱟᱨ ᱠᱚᱨᱮ ᱦᱟᱸᱜ ᱚᱠᱚᱭ ᱠᱚᱫᱚ ᱦᱟᱸᱜ ᱠᱚ ᱠᱤᱨᱤᱧ ᱟᱹᱠᱷᱨᱤᱧ ᱦᱟᱸᱜ ᱠᱚ ᱪᱟᱞᱟᱜ ᱠᱟᱱᱟ᱾ ᱫᱚᱢᱮ ᱴᱟᱠᱟ ᱜᱚᱱᱚᱝ ᱥᱮ, ᱦᱩᱸ ᱦᱩᱸ᱾
ᱟᱨ ᱟᱯᱮ ᱫᱚ ᱟᱯᱮ ᱥᱮᱫ ᱫᱚ ᱛᱤᱱᱟᱹᱜ ᱴᱟᱠᱟ ᱜᱚᱱᱚᱝ ᱪᱟᱞᱟᱜ ᱠᱟᱱᱛᱮ ᱜᱚᱝᱠᱮ?
ᱟᱞᱮ ᱥᱮᱫ ᱱᱤᱛᱚᱜ ᱢᱟ ᱪᱟᱞᱟᱜ ᱠᱟᱱᱟ ᱤᱨᱟᱹᱞ ᱥᱟᱭ ᱴᱟᱠᱟ ᱜᱚᱱᱚᱝ᱾ ᱡᱟᱦᱟᱸ ᱠᱤᱞᱳᱛᱮ ᱟᱨ ᱪᱮᱫ, ᱦᱮᱸ ᱦᱮᱸ, ᱟᱨ ᱯᱩᱴᱠᱟᱹ ᱫᱚᱠᱚ ᱦᱩᱭᱩᱜ ᱠᱟᱱᱟ, ᱟᱨᱮ ᱥᱟᱭ ᱯᱮᱜᱮᱞ ᱢᱚᱬᱮ ᱴᱟᱠᱟ ᱴᱟᱜ ᱦᱮᱸ ᱠᱤᱞᱳ ᱡᱟᱹᱱᱤᱡ ᱠᱷᱟᱱ ᱦᱮᱸ᱾
ᱟᱪᱪᱷᱟ ᱟᱪᱪᱷᱟ, ᱟᱪᱷᱟ ᱜᱚᱝᱠᱮ ᱛᱟᱦᱚᱞᱮ ᱟᱯᱮᱭᱟᱜ ᱢᱟᱱᱮ ᱵᱤᱨ ᱨᱮᱫᱚ,
ᱦᱩᱸ ᱦᱩᱸ᱾
ᱥᱮ ᱟᱯᱮ ᱚᱱᱟ ᱠᱚᱨᱮ ᱫᱚ ᱢᱮ ᱪᱮᱫ ᱠᱚ ᱩᱫ ᱠᱚ ᱡᱟᱱᱟᱢᱚᱜ ᱜᱮᱭᱟ?
ᱦᱮᱸ ᱚᱱᱠᱟ ᱛᱚᱨᱢᱟᱞ,
ᱦᱮᱸ᱾
ᱱᱚᱛᱮ ᱩᱫ ᱫᱚ ᱥᱮᱨᱚᱠᱚᱢ ᱛᱚᱨᱢᱟᱞ ᱩᱫ ᱜᱮ ᱱᱤᱛᱚᱜ ᱫᱚ ᱢᱮᱱᱟᱜ ᱟᱠᱟᱫᱟ ᱛᱟᱨᱯᱚᱨᱮ ᱦᱟᱸᱜ ᱠᱟᱢᱟᱨ ᱩᱫ, ᱛᱟᱯᱚᱨᱮ ᱯᱟᱴᱠᱟ ᱩᱫ ᱱᱚᱣᱟ ᱠᱚᱢᱟ ᱦᱟᱸᱜ ᱟᱨᱤᱭᱟᱜ-ᱟ ᱥᱮ᱾
ᱦᱳᱭ ᱦᱳᱭ ᱦᱳᱭ᱾
ᱛᱟᱯᱚᱨᱮ ᱯᱩᱴᱠᱟᱹ ᱠᱚᱦᱚᱸ ᱦᱟᱸᱜ ᱠᱚ ᱟᱫᱚ ᱱᱚᱜ ᱚᱭ ᱛᱚ ᱫᱟᱜ ᱠᱟᱫᱟᱭ ᱥᱮᱨ ᱪᱟᱵᱟᱭ ᱱᱟᱠᱚ ᱩᱱᱠᱩ ᱦᱚᱸ ᱟᱫᱚ ᱵᱟᱹᱭ ᱵᱟᱹᱭ ᱛᱮᱠᱚ ᱦᱟᱸᱜ ᱠᱚᱢ ᱪᱟᱵᱟᱜ ᱠᱟᱱᱟ ᱱᱤᱛᱳᱜ ᱫᱚ ᱰᱷᱮᱨ ᱫᱤᱱ ᱜᱮᱠᱚ ᱦᱩᱭᱱᱟ ᱥᱮ ᱦᱩᱸ ᱦᱩᱸ ᱦᱮᱸ ᱛᱟᱦᱚᱞᱮ ᱠᱷᱟᱱ ᱫᱚ ᱪᱟᱥ ᱠᱟᱹᱢᱤ ᱠᱚᱨᱮ ᱫᱚ ᱫᱷᱩᱨᱟᱹᱣ ᱵᱟᱲᱟ ᱦᱩᱭ ᱠᱟᱱᱟ ᱥᱮ ᱟᱹᱣᱨᱤ
ᱦᱮᱸ ᱜᱚᱝᱠᱮ ᱪᱟᱥ ᱠᱟᱹᱢᱤ ᱠᱚᱨᱮ ᱫᱚ ᱫᱷᱩᱨᱟᱹᱣ ᱦᱩᱭ ᱠᱟᱱ ᱜᱮᱭᱟ ᱱᱤᱛᱚᱜ ᱫᱚᱢᱮ ᱱᱤᱛᱚᱜ ᱫᱚᱢᱮ ᱫᱟᱜ ᱮᱫᱟᱭ ᱫᱚᱢᱮ ᱪᱟᱥ ᱟᱨ ᱟᱹᱞᱤᱧ ᱢᱟ ᱴᱨᱟᱠᱴᱟᱨ ᱴᱨᱟᱠᱴᱟᱨ ᱞᱟᱜᱟ ᱦᱚᱲ ᱛᱚ
ᱟᱪᱪᱷᱟ ᱟᱪᱷᱟ ᱟᱪᱪᱷᱟ
ᱦᱳᱭ
ᱟᱨ ᱟᱞᱮ ᱫᱚ ᱪᱮᱫ ᱵᱮᱱ ᱞᱟᱹᱭᱟ ᱜᱚᱝᱠᱮ ᱟᱞᱮ ᱫᱚ ᱱᱤᱦᱟᱹᱛ ᱜᱮ ᱫᱚᱢᱮ ᱵᱩᱨᱩ ᱠᱚᱪᱟ ᱦᱚᱲ ᱫᱚ ᱟᱞᱮᱥᱮᱫ ᱢᱟ ᱴᱨᱟᱠᱴᱟᱨ ᱠᱚᱦᱚᱸ, ᱦᱚᱸ ᱵᱟᱭ ᱵᱚᱞᱚᱜ ᱞᱟᱹᱜᱤᱫᱚᱜᱼᱟ ᱥᱮ ᱦᱮᱸ ᱟᱫᱚ ᱟᱞᱮ ᱚᱱᱮ, ᱯᱟᱹᱦᱤᱞ ᱞᱮᱠᱟ ᱦᱟᱱᱮ ᱡᱟᱦᱟᱸ ᱰᱟᱝᱨᱤ ᱱᱟᱦᱮᱞ ᱠᱟᱲᱟ ᱱᱟᱦᱮᱞ ᱦᱮᱸ ᱥᱮ ᱦᱩᱸ ᱚᱱᱟ ᱠᱚᱛᱮ ᱜᱮ ᱥ ᱥᱤ ᱵᱟᱲᱟ ᱫᱚ ᱟᱫᱚ ᱰᱟᱝᱨᱤ ᱫᱚᱦᱟᱸᱜ ᱠᱷᱟᱱ ᱩᱱᱟᱹᱜ ᱵᱤᱨ ᱵᱩᱨᱩ ᱨᱮᱫᱚ ᱦᱟᱸᱜ ᱵᱟᱠᱚ ᱜᱚᱦᱚᱲ ᱫᱟᱲᱮᱭᱟᱜ ᱠᱟᱱᱟ ᱥᱮ ᱛᱟᱦᱚᱞᱮ ᱠᱷᱟᱱ ᱫᱚ ᱱᱤᱛᱚᱜ ᱫᱚ ᱠᱟᱲᱟ ᱜᱮᱦᱟᱸᱜ ᱡᱚᱲᱟᱣ ᱠᱚ ᱦᱩᱭᱩᱜ ᱠᱟᱱᱟ ᱦᱮᱸ ᱟᱨ ᱡᱟᱦᱟᱸ ᱨᱟᱥᱛᱟ ᱫᱷᱟᱨᱮ ᱨᱮᱱᱟᱜ ᱠᱷᱮᱛ ᱠᱚ ᱢᱮᱱᱟᱜ ᱟᱜ ᱚᱱᱟ ᱠᱚᱫᱚ ᱦᱟᱸᱜ ᱢᱟᱱᱮ ᱴᱮᱠᱴᱟᱨ ᱛᱮᱜᱮ ᱦᱮᱸ ᱦᱮᱸ ᱦᱮᱸ ᱛᱟᱦᱚᱞᱮ ᱜᱚᱝᱠᱮ ᱡᱮ ᱴᱮᱠᱴᱟᱨ ᱵᱮᱱ ᱞᱟᱜᱟᱭᱟ ᱛᱟᱦᱮ ᱠᱷᱟᱱ ᱛᱚ ᱵᱷᱟᱞᱤ ᱜᱮ ᱯᱚᱭᱥᱟ ᱠᱚᱫᱚ ᱵᱮᱱ ᱨᱳᱡᱽᱜᱟᱨ ᱜᱮᱭᱟ
ᱦᱮᱸ ᱜᱚᱝᱠᱮ ᱨᱚᱡᱽᱜᱟᱨ ᱢᱟ ᱨᱚᱡᱽᱜᱟᱨ ᱦᱩᱭᱩᱜ ᱜᱮᱭᱟ
ᱦᱮᱸ ᱜᱚᱝᱠᱮ ᱛᱚᱵᱮ ᱴᱮᱠᱴᱟᱨ ᱜᱟᱹᱰᱤ ᱠᱚᱫᱚ ᱟᱵᱮᱱᱟᱜ ᱜᱮ ᱥᱮ ᱮᱴᱟᱜ ᱦᱚᱲᱟᱜ ᱵᱮᱱ ᱞᱟᱜᱟᱭᱟ
ᱜᱚᱝᱠᱮ ᱚᱱᱟ ᱫᱚ ᱟᱹᱞᱤᱧᱟᱜ ᱠᱟᱱ ᱜᱮᱭᱟ
ᱚ ᱵᱷᱟᱞᱮ ᱚᱱᱟ ᱦᱚ ᱫᱚᱨᱠᱟᱨ ᱠᱟᱱ ᱜᱮᱭᱟ
ᱦᱳᱭ ᱦᱳᱭ ᱦᱳᱭ ᱦᱳᱭ ᱟᱨ ᱜᱚᱢᱠᱮ ᱚᱱᱛᱮ ᱫᱟᱜ ᱵᱟᱲᱟᱭᱮᱫᱼᱟ ᱥᱮ ᱵᱟᱝ
ᱦᱮᱸ ᱜᱚᱝᱠᱮ ᱱᱚᱜᱼᱚᱭ ᱛᱚ ᱦᱚᱞᱟ ᱢᱟᱫᱮᱨ ᱠᱷᱚᱱᱟᱜ ᱫᱟᱜ ᱮᱫᱟ ᱱᱚᱜᱼᱚᱭ ᱢᱚᱬᱮ ᱥᱤᱧ ᱜᱟᱱ ᱦᱩᱭᱩᱜ ᱠᱟᱱᱟ ᱪᱟᱸᱫᱳ ᱱᱟ ᱪᱮᱫ ᱥᱤᱧ ᱪᱟᱸᱫᱳ ᱜᱮ ᱟᱹᱨᱤ ᱨᱟᱠᱟᱵᱼᱟ ᱱᱚᱛᱮ ᱢᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱪᱟᱞᱟᱜ-ᱟ ᱦᱟᱠᱩ ᱠᱚᱫᱚ ᱠᱚ ᱨᱟᱠᱟᱵ ᱠᱟᱱᱟ ᱥᱮ ᱵᱟᱝ ᱜᱚᱝᱠᱮ
ᱟᱹᱰᱤ ᱵᱟᱹᱲᱛᱤ ᱜᱚᱝᱠᱮ ᱟᱹᱰᱤ ᱵᱟᱹᱲᱛᱤ ᱟᱨ ᱪᱮᱫ ᱵᱮᱱ ᱞᱟᱹᱭᱟ ᱩ ᱡᱚᱢ ᱡᱚᱢ ᱛᱮ ᱦᱟᱸᱜ ᱱᱮᱛᱟᱨ ᱫᱚ ᱟᱨ ᱪᱮᱫ ᱦᱟᱸᱜ ᱞᱤᱧᱞᱟᱹᱭᱟ ᱠᱚᱸᱜ ᱞᱮᱠᱟ ᱦᱟᱸᱜ ᱦᱩᱸ ᱵᱩᱡ ᱫᱟᱵᱮᱱ ᱛᱚ ᱦᱩᱸ ᱠᱚᱜ ᱞᱮᱠᱟ ᱠᱟᱱᱟᱞᱮ ᱟᱞᱮ ᱫᱚ ᱢᱟᱱᱮ ᱥᱤᱧ ᱦᱚᱸ ᱦᱟᱠᱩ ᱧᱤᱫᱟᱹ ᱦᱚᱸ ᱦᱟᱠᱩ ᱢᱟᱱᱮ ᱥᱚᱵ ᱥᱚᱢᱚᱭ ᱜᱮ ᱦᱟᱹᱠᱩ ᱫᱚ ᱦᱩᱸ ᱟᱨ ᱱᱩᱜᱩ ᱱᱩᱠᱩ ᱦᱟᱸᱜ ᱱᱚᱜᱼᱚᱭ ᱠᱟᱴᱠᱚᱢ ᱦᱟᱸᱜ ᱠᱚ ᱪᱟᱞᱟᱜ ᱠᱟᱱᱟ ᱦᱟᱸᱜ ᱵᱟᱹᱵᱩ ᱛᱟᱠᱚ ᱢᱮᱱᱟᱜ ᱠᱚᱣᱟ ᱚᱲᱟᱜ ᱨᱮ ᱦᱮᱸ ᱠᱟᱴᱠᱚᱢ ᱴᱩᱴᱤ ᱦᱟᱸᱜ ᱥᱮᱛᱟᱜ ᱛᱚᱨᱟ ᱠᱷᱚᱱ ᱠᱚ ᱪᱟᱞᱟᱜ ᱠᱟᱱᱟ ᱢᱟᱱᱮ ᱟᱹᱜᱩᱭᱮᱫ ᱠᱚᱣᱟ ᱠᱚ ᱚᱱᱮ ᱡᱟᱦᱟᱸ ᱡᱚᱡᱚ ᱢᱮᱱᱟᱜᱼᱟ ᱵᱟᱝ ᱜᱚᱝᱠᱮ ᱢᱟᱨᱮ ᱡᱚᱡᱚ ᱠᱚ ᱚᱱᱟ ᱥᱟᱶᱛᱮ ᱛᱮ ᱨᱤᱫ ᱠᱟᱛᱮᱜ ᱮᱛᱚ ᱪᱮᱨᱦᱟ ᱵᱟᱝ ᱥᱤᱵᱤᱞ ᱠᱟᱱᱟ ᱠᱚ ᱦᱮᱸ ᱟᱹᱰᱤ ᱢᱟᱱᱮ ᱮᱠᱫᱚᱢ ᱟᱹᱰᱤ ᱮᱴᱟᱜ ᱜᱮ ᱵᱩᱡ ᱫᱟ ᱵᱮᱱ
ᱦᱳᱭ ᱦᱳᱭ ᱟᱨ ᱟᱹᱞᱤᱧ ᱵᱩᱡᱟ ᱵᱩᱡ ᱫᱟᱵᱤᱱ ᱦᱮᱸ ᱦᱚᱞᱟ ᱜᱮᱞᱤᱧ ᱪᱟᱞᱟᱣ ᱞᱮᱱᱟ ᱦᱚᱞᱟ ᱢᱟᱱᱮ ᱠᱟᱹᱴᱤᱡ ᱥᱤᱭᱳᱜ ᱠᱚ ᱢᱩᱪᱟᱹᱫ ᱠᱟᱛᱮᱜ ᱟᱫᱚ ᱪᱟᱞᱟᱣ ᱞᱮᱱᱟᱞᱤᱧ ᱢᱟᱱᱮ ᱱᱟᱛᱮ ᱤᱭᱟᱹ ᱥᱮᱫ ᱢᱟᱴ ᱪᱮᱛᱟᱱ ᱥᱮᱫ
ᱦᱮᱸ ᱦᱮᱸ ᱦᱮᱸ
ᱛᱟᱦᱚᱞᱮ ᱫᱚ ᱟᱨ ᱢᱟᱱᱮ ᱰᱷᱮᱨ ᱦᱚᱲ ᱜᱮᱞᱮ ᱪᱟᱞᱟᱣ ᱞᱮᱱᱟ ᱢᱟᱡᱟᱱ ᱟᱹᱭᱩᱵ ᱵᱮᱯᱟᱨ ᱠᱟᱱᱟ ᱥᱮ ᱾
ᱟᱪᱪᱷᱟ ᱟᱪᱪᱷᱟ ᱦᱮᱸ ᱾
ᱛᱟᱦᱚᱞᱮ ᱢᱟᱱᱮ ᱥᱮ ᱨᱚᱠᱚᱢ ᱢᱟᱱᱮ ᱠᱟᱰ ᱜᱷᱚᱴᱟᱣ ᱠᱟᱱᱟ ᱵᱩᱡ ᱫᱟᱵᱮᱱ ᱛᱚ ᱾ᱦᱳᱭ ᱢᱟᱱᱮ ᱦᱟᱠᱳ ᱥᱟᱵ ᱥᱟᱵ ᱛᱮ ᱢᱤᱫ ᱦᱚᱲ ᱫᱚ, ᱟᱹᱰᱤ ᱪᱮᱛᱟᱱ ᱨᱟᱠᱟᱵ ᱪᱟᱞᱟᱣ ᱠᱟᱱᱟ ᱾
ᱦᱩᱸᱻᱦᱩᱸᱻᱦᱩᱸ᱾
ᱛᱟᱦᱚᱞᱮ ᱢᱟᱱᱮ ᱢᱳᱴᱟᱢᱩᱴᱤ ᱛᱟᱦᱚᱞᱮ ᱚᱱᱛᱮ ᱠᱷᱚᱱᱟᱜ ᱡᱚᱠᱷᱚᱱ ᱟᱲᱜᱳ ᱦᱤᱡᱩᱜ ᱠᱟᱱᱟ᱾ ᱛᱚᱠᱷᱚᱱ ᱞᱮ ᱧᱮᱞᱮ ᱠᱟᱱᱟ ᱢᱳᱴᱟ ᱢᱩᱴᱤ, ᱠᱩᱲᱤ ᱠᱮᱡᱤ ᱜᱟᱱ ᱦᱟᱠᱳᱭ ᱥᱟᱵ ᱠᱟᱜ ᱠᱚᱣᱟ ᱾
ᱟᱪᱪᱷᱟ ᱟᱪᱪᱷᱟ ᱾ ᱦᱮᱸ ᱟᱫᱚ ᱢᱟ ᱜᱚᱝᱠᱮ ᱟᱫᱚ ᱦᱟᱹᱠᱩ ᱦᱮᱸ ᱚᱵᱟᱠ ᱨᱮᱱᱟᱜ ᱠᱟᱛᱷᱟ ᱠᱟᱱ ᱜᱮᱭᱟ, ᱠᱩᱲᱤ ᱠᱤᱞᱳ ᱦᱟᱹᱠᱩ ᱡᱚᱠᱷᱚᱱᱮ ᱥᱟᱵ ᱠᱮᱫ ᱠᱚᱣᱟ ᱾ ᱦᱮᱸ ᱛᱟᱨ ᱢᱟᱱᱮ ᱚᱱᱟ ᱫᱚ ᱟᱹᱰᱤ ᱦᱟᱦᱟᱟᱲᱟᱜ ᱟᱱᱟᱜ ᱡᱤᱱᱤᱥ ᱠᱟᱱ ᱜᱮᱭᱟ ᱾
ᱦᱳᱭᱻᱦᱳᱭ᱾
ᱟᱫᱚ ᱚᱱᱟ ᱦᱮᱸ ᱱᱚᱜ ᱱᱟ ᱠᱟᱛᱷᱟ ᱠᱚᱫᱚ ᱢᱟᱱᱮ ᱟᱫᱚ ᱟᱸᱡᱚᱢ ᱠᱮᱫᱟᱞᱤᱧ ᱥᱮ ᱦᱮᱸ ᱟᱫᱚ ᱱᱚᱣᱟ ᱠᱚᱫᱚ ᱢᱟᱱᱮ ᱴᱷᱤᱠ ᱜᱮ ᱱᱚᱣᱟ ᱠᱚ ᱫᱚ, ᱟᱹᱞᱤᱧ ᱫᱚ ᱵᱟᱝ ᱯᱟᱹᱛᱭᱟᱹᱣ ᱞᱮᱠᱟᱱᱟᱜ ᱫᱚ ᱪᱮᱫ ᱦᱚᱸ ᱵᱟᱝ ᱠᱟᱱᱟ ᱠᱟᱨᱚᱱ ᱟᱞᱮ ᱱᱚᱰᱮ ᱜᱮᱦᱟᱸᱜ ᱠᱷᱟᱱ ᱢᱟᱫᱷᱮᱨ ᱦᱤᱞᱳᱜᱼᱟ ᱟᱨ ᱪᱮᱫ ᱦᱮᱸ ᱥᱮ ᱦᱮᱸ ᱟᱞᱮ ᱫᱚ ᱢᱟᱱᱮ ᱡᱚᱠᱷᱚᱱ ᱦᱟᱹᱠᱩ ᱥᱟᱵ ᱞᱮ ᱪᱟᱞᱟᱜᱼᱟ, ᱥᱮ ᱩᱱᱫᱚ ᱢᱤᱫᱴᱮᱱ ᱤᱭᱟᱹ ᱠᱟᱛᱮ ᱦᱟᱸᱜ ᱞᱮ ᱪᱟᱞᱟᱜ ᱢᱟᱱᱮ ᱦᱟᱹᱠᱩ ᱥᱟᱵ ᱧᱩᱛᱩᱢ ᱛᱮᱜᱮ ᱦᱟᱸᱜ ᱞᱮ ᱩᱰᱩᱠᱼᱟ ᱚᱲᱟᱜ ᱠᱷᱚᱱᱟᱜ ᱾ ᱴᱷᱤᱠ ᱟᱪᱷᱮ ᱦᱩᱸᱻ ᱟᱫᱚ ᱩᱰᱩᱠ ᱠᱟᱛᱮ ᱦᱟᱸᱜ ᱡᱚᱠᱷᱚᱱ ᱦᱟᱜ ᱞᱮ ᱪᱟᱞᱟᱜ ᱠᱟᱱᱟ ᱦᱮᱸᱥᱮ, ᱩᱱ ᱡᱚᱠᱷᱚᱱ ᱟᱞᱮ ᱫᱚᱞᱮ ᱪᱟᱞᱟᱣ ᱞᱮᱱᱟ ᱯᱩᱱ ᱦᱚᱲ ᱴᱷᱤᱠ ᱟᱪᱷᱮ, ᱯᱩᱱ ᱦᱚᱲ ᱟᱞᱮ ᱫᱚ ᱟᱨᱤᱫᱤ ᱥᱮᱨᱚᱠᱚᱢ ᱡᱤᱱᱤᱥ ᱢᱟᱱᱮ ᱟᱹᱜᱩ ᱛᱮᱱᱟᱜ ᱡᱤᱱᱤᱥ ᱠᱚᱫᱚ ᱢᱤᱫᱴᱮᱱ ᱵᱮᱜ ᱛᱟᱦᱮᱸ ᱠᱟᱱ ᱛᱟᱞᱮᱭᱟ ᱟᱨ ᱪᱮᱫ
ᱟᱪᱪᱷᱟ ᱟᱪᱪᱷᱟ ᱾
ᱟᱫᱚ ᱡᱚᱠᱷᱚᱱ ᱥᱟᱵ ᱞᱮ ᱫᱷᱩᱨᱟᱹᱣ ᱱᱟ ᱥᱮ ᱜᱚᱝᱠᱮ ᱵᱩᱡ ᱫᱟᱢ, ᱦᱮᱸᱻ ᱟᱨ ᱟᱞᱮ ᱫᱚ ᱰᱮᱢ ᱨᱮ ᱦᱟᱸᱜ ᱞᱮ ᱪᱟᱞᱟᱜ ᱠᱟᱱᱟ ᱥᱮ
ᱦᱳᱭᱻᱦᱳᱭ᱾
ᱥᱟᱵ ᱥᱟᱵᱛᱮ ᱧᱮᱞ ᱦᱩᱭᱱᱟ ᱡᱮ ᱦᱟᱹᱠᱩ ᱢᱟᱠᱚ ᱦᱩᱭᱱᱟ ᱢᱟᱱᱮᱮ ᱯᱨᱟᱭ ᱦᱮᱸ ᱢᱚᱬᱮ ᱵᱚᱥᱛᱟ ᱨᱮᱦᱚᱸ ᱢᱟᱱᱮ ᱵᱟᱠᱚ ᱥᱟᱦᱚᱵ ᱥᱟᱦᱚᱵᱚᱜ ᱠᱟᱱᱟ ᱚᱱᱮ ᱚᱱᱠᱟ ᱟᱨ ᱪᱮᱫ ᱾
ᱦᱳᱭᱻᱦᱳᱭ᱾
ᱦᱮᱸᱻᱦᱮᱸᱻ ᱛᱟᱦᱚᱞᱮ ᱠᱷᱟᱱ ᱫᱚ ᱩᱱᱟᱹᱜ ᱜᱟᱱ ᱦᱟᱹᱠᱩ ᱪᱮᱜ ᱮᱢ ᱪᱤᱠᱟᱹ ᱠᱚᱣᱟ ᱾
ᱦᱮᱸ
ᱛᱟᱯᱚᱨᱮ ᱟᱞᱮ ᱚᱱᱟ ᱠᱚᱨᱮᱱ ᱜᱮ ᱟᱨᱚ, ᱦᱟᱹᱠᱩ ᱯᱟᱹᱭᱠᱟᱹᱨ ᱠᱚᱠᱚ ᱛᱟᱦᱮᱸ ᱠᱟᱱᱟ ᱜᱚᱝᱠᱮ ᱵᱩᱡ ᱫᱟᱵᱮᱱ ᱾
ᱦᱳᱭ ᱾
ᱛᱚᱵᱮ ᱟᱫᱚ ᱩᱱᱠᱩ ᱜᱮ ᱮᱢ ᱦᱩᱭᱱᱟ ᱠᱚᱢ ᱥᱚᱢ ᱫᱟᱢ ᱛᱮ ᱪᱤᱠᱟᱹ ᱭᱟᱵᱮᱱ, ᱩᱱᱟᱹᱜ ᱜᱟᱱ ᱦᱟᱹᱠᱩ ᱠᱚ ᱦᱟᱛᱟᱣ ᱠᱚᱣᱟ ᱾ ᱵᱮᱠᱟᱨ ᱠᱚ ᱥᱮᱭᱭᱟ ᱜᱤᱰᱤᱜᱼᱟ ᱾ ᱦᱮᱸᱻ ᱦᱸᱻ, ᱩᱱᱟᱹᱜ ᱪᱮᱨᱦᱟ ᱢᱟᱱᱮ ᱵᱟᱪᱷᱟᱣ ᱵᱟᱪᱷᱟᱣ ᱦᱟᱹᱠᱩ ᱠᱚ ᱟᱹᱰᱤ ᱠᱚᱢ ᱠᱚᱢ ᱫᱟᱢ ᱛᱮᱞᱮ ᱮᱢ ᱜᱤᱰᱟᱜ ᱠᱚᱣᱟ ᱦᱮᱸ ᱦᱮᱸ᱾
ᱟᱪᱷᱟ ᱟᱨ ᱜᱚᱝᱠᱮ ᱤᱭᱟᱹ ᱞᱟᱹᱭ ᱫᱟᱞᱤᱧ ᱤᱭᱟᱹ ᱦᱟᱹᱠᱩ ᱞᱮᱴᱟ ᱠᱚᱵᱤᱱ ᱡᱚᱢ ᱵᱟᱲᱟ ᱠᱟᱜᱼᱟ ᱥᱮ ᱵᱟᱝ?
ᱵᱟᱝ ᱜᱚᱝᱠᱮ ᱟᱹᱞᱤᱧ ᱫᱚ ᱦᱟᱹᱠᱩ ᱞᱮᱴᱚ ᱠᱚᱫᱚ ᱵᱟᱟᱹᱞᱤᱧ ᱡᱚᱢ ᱠᱟᱜᱼᱟ, ᱟᱵᱮᱱ ᱵᱮᱱ ᱡᱚᱢ ᱠᱟᱜᱼᱟ?
ᱦᱮᱸ
ᱪᱮᱫ ᱜᱚᱝᱠᱮ?
ᱞᱟᱹᱭ ᱫᱟᱞᱤᱧ ᱟᱵᱮᱱ ᱵᱮᱱ ᱡᱚᱢ ᱵᱟᱲᱟ ᱠᱟᱜᱼᱟ ᱥᱮ ᱵᱟᱝ?
ᱦᱮᱸ ᱡᱚᱢ ᱵᱟᱲᱟ ᱠᱟᱜᱼᱟ ᱞᱮᱧ ᱚᱱᱟᱛᱮᱜᱮ ᱥᱮᱞᱤᱧ ᱠᱩᱞᱤᱭᱮᱫ ᱵᱤᱱᱟ ᱾
ᱚᱻ ᱵᱟᱵᱮᱱ ᱫᱤᱡ ᱵᱟᱲᱟ ᱠᱟᱱᱟ ᱛᱚ? ᱦᱟᱹᱠᱩ ᱞᱮᱴᱚ ᱡᱚᱢ ᱡᱚᱢ ᱛᱮ ᱦᱟᱸᱜ? ᱟᱪᱷᱟ ᱪᱮᱫᱠᱟ ᱠᱟᱛᱮᱯᱮ ᱞᱮᱴᱚ ᱠᱚᱣᱟ, ᱦᱟᱹᱠᱩ ᱫᱚ ᱟᱫᱚ ᱡᱟᱝ ᱠᱚᱫᱚ ᱵᱟᱠᱚ ᱵᱟᱝ ᱛᱟᱦᱮᱸᱱ ᱛᱮ?
ᱦᱮᱵᱸ ᱜᱮ ᱜᱚᱝᱠᱮ ᱟᱫᱚ ᱡᱟᱝ ᱫᱚ ᱛᱟᱦᱮᱸᱱᱟ ᱟᱫᱚ ᱢᱟᱨᱟᱝ ᱦᱟᱹᱠᱩᱣᱟᱜ ᱞᱮᱴᱚ ᱥᱮ ᱟᱫᱚ ᱡᱟᱝ ᱫᱚ ᱞᱟᱦᱟ ᱨᱮᱜᱮ ᱛᱳᱜ ᱦᱳᱭ, ᱻᱦᱳᱭ, ᱢᱟᱨᱟᱝ ᱠᱚᱣᱟᱜ ᱫᱚ ᱠᱟᱹᱴᱤᱡ ᱡᱟᱝ ᱠᱚᱢ ᱛᱟᱠᱚᱣᱟ ᱥᱮ ᱾
ᱟᱨ ᱢᱤᱫᱴᱮᱱ ᱦᱮᱸ ᱟᱨ ᱢᱤᱫ ᱫᱷᱟᱣ ᱦᱟᱹᱠᱩ ᱥᱟᱵᱞᱮ ᱪᱟᱞᱟᱣᱱᱟ ᱞᱟᱹᱭ ᱞᱟᱹᱭ ᱛᱮᱞᱤᱧ ᱞᱟᱹᱭᱞᱮᱜᱮ ᱱᱚᱣᱟ ᱦᱚᱸ ᱵᱟᱠᱷᱟᱱ ᱦᱟᱜ
ᱦᱮᱸ
ᱢᱤᱛᱫᱷᱟᱶ ᱟᱫ ᱞᱮᱱᱠᱷᱟᱱ ᱫᱚ ᱦᱟᱸᱜ ᱵᱟᱹᱞᱤᱧ ᱦᱟᱜ ᱵᱟᱝ ᱦᱟᱸᱜ ᱞᱤᱧ ᱞᱟᱹᱭ ᱫᱟᱲᱮᱭᱟᱜᱼᱟ
ᱦᱳᱭ ᱦᱳᱭ ᱢᱟ ᱞᱟᱹᱭ ᱵᱥᱱ ᱢᱟ
ᱟᱨᱫᱷᱟᱶ ᱚᱱᱠᱟ ᱦᱟᱹᱠᱩ ᱥᱟᱵ ᱦᱟᱸᱜ ᱞᱮ ᱪᱟᱞᱟᱣ ᱠᱟᱱᱟ ᱚᱱᱟ ᱫᱚ ᱦᱩᱭᱩᱜ ᱠᱟᱱᱟ ᱦᱩᱭᱮᱱᱟ ᱦᱮᱸ ᱦᱳᱭ ᱢᱚᱬᱮ ᱢᱟᱦᱟ ᱜᱟᱱ ᱦᱮᱸ ᱥᱮ ᱪᱟᱞᱟᱣ ᱢᱟᱞᱮ ᱪᱟᱞᱟᱣ ᱟᱠᱟᱱ ᱦᱟᱹᱠᱩ ᱥᱟᱵ ᱴᱷᱤᱠ ᱟᱪᱷᱮ ᱟᱫᱚ ᱢᱟᱱᱮ ᱥᱟᱵ ᱥᱟᱵ ᱛᱮ ᱥᱟᱵ ᱟᱠᱟᱫ ᱠᱚᱣᱟᱞᱮ ᱯᱮᱨᱟᱭ ᱯᱮ ᱯᱩᱱ ᱵᱚᱥᱛᱟ ᱜᱟᱱ ᱫᱚ ᱦᱮᱸᱥᱮ ᱦᱮᱸ ᱦᱟ ᱟᱨ ᱠᱤᱪᱷᱩ ᱠᱷᱚᱱ ᱯᱚᱨᱮ ᱦᱟᱸᱜ ᱡᱚᱠᱷᱚᱱ ᱦᱟᱸᱜ ᱞᱮ ᱨᱟᱠᱟᱵ ᱦᱤᱡᱩᱜ ᱠᱟᱱᱟ ᱥᱮ
ᱦᱟᱸ
ᱩᱱ ᱡᱚᱠᱷᱚᱱ ᱫᱚ ᱦᱟᱜ ᱞᱮ ᱧᱮᱞ ᱫᱟ ᱚᱱᱛᱮ ᱠᱷᱚᱱᱟᱜ ᱜᱤᱫᱽᱨᱟᱹᱭ ᱯᱟᱭᱨᱟ ᱦᱤᱡᱩᱜ ᱚᱱᱠᱟᱱ ᱞᱮᱠᱟ ᱦᱟᱜ ᱟᱨ ᱪᱮᱫ ᱧᱮᱞ ᱜᱚᱫᱚᱜ ᱠᱟᱱᱟ ᱟᱨ ᱪᱮᱫ ᱦᱮᱸ ᱥᱮ
ᱟᱪᱪᱷᱟ ᱟᱪᱪᱷᱟ
ᱦᱮᱸ ᱟᱫᱚ ᱟᱞᱮ ᱫᱚᱞᱮ ᱞᱟᱹᱭ ᱫᱟ ᱪᱤᱞᱤ ᱦᱟᱜ ᱚᱱᱠᱟ ᱯᱟᱭᱨᱟᱜ ᱠᱟᱱᱟ ᱠᱚᱭᱚᱜ ᱟᱠᱟᱫᱟᱭ
ᱦᱳᱭ ᱛᱟᱦᱚᱞᱮ ᱟᱯᱮ ᱫᱚ ᱜᱚᱝᱠᱮ ᱟᱹᱰᱤ ᱚᱵᱟᱜ ᱠᱟᱱᱟ ᱯᱮ
ᱦᱮᱸ ᱟᱞᱮ ᱢᱟ ᱚᱵᱟᱠ ᱮᱠᱫᱚᱢ ᱦᱟᱦᱟᱲᱟᱜ ᱠᱟᱱᱟᱞᱮ ᱛᱚᱵᱮᱠᱷᱟᱱ ᱫᱚ ᱟᱞᱮ ᱡᱚᱠᱷᱚᱱ ᱞᱮ ᱧᱮᱞᱮ ᱠᱟᱱᱟ ᱵᱟᱝ ᱱᱩᱭ ᱢᱟ ᱦᱟᱠᱩ ᱠᱟᱱᱟᱭ ᱦᱮᱸ ᱥᱮ ᱛᱟᱯᱚᱨ ᱟᱞᱮ ᱫᱚ ᱚᱱᱮ ᱨᱟᱠᱥᱤ ᱢᱮᱱ ᱨᱟᱹᱠᱥᱤ ᱠᱚ ᱢᱮᱱᱫᱚ ᱵᱟᱝᱠᱚ ᱢᱮᱛᱟᱜ ᱠᱟᱱᱟ ᱪᱮᱫᱴᱟᱝ ᱠᱚ ᱢᱮᱛᱟᱜ ᱠᱟᱱᱟ ᱦᱟᱸᱜ ᱜᱚᱝᱠᱮ ᱵᱟᱹᱞᱤᱧ ᱫᱤᱥᱟᱹᱭ ᱮᱫᱟ ᱡᱟᱞ ᱨᱮᱱᱟᱜ ᱧᱩᱛᱩᱢ ᱫᱚ
ᱡᱟᱭᱦᱳᱠ ᱪᱚᱴᱡᱟᱞ ᱞᱮᱠᱟᱱᱟᱜ ᱟᱨ ᱪᱮᱫ ᱦᱮᱸ ᱥᱮ ᱚᱱᱟ ᱫᱚ ᱢᱟᱱᱮ ᱢᱚᱥᱟᱨᱤ ᱫᱚ ᱵᱟᱝ ᱠᱟᱱᱟ ᱵᱟᱵᱮᱨ ᱛᱮᱜᱮ ᱦᱟᱜ ᱛᱮᱧ ᱛᱟᱦᱮᱱᱟ
ᱦᱳᱭ
ᱚᱱᱮ ᱚᱱᱟ ᱡᱟᱞ ᱜᱮ ᱛᱚᱵᱮ ᱛᱟᱦᱮᱸ ᱠᱟᱱ ᱛᱟᱞᱮᱭᱟ ᱛᱚᱵᱮ ᱚᱱᱮ ᱚᱱᱟ ᱡᱟᱞ ᱫᱚ ᱦᱟᱸᱜ ᱞᱮ ᱟᱬᱜᱚ ᱜᱚᱫ ᱠᱮᱫᱟ ᱟᱞᱮ ᱫᱚ ᱞᱟᱦᱟ ᱨᱮᱜᱮ ᱦᱮᱸ ᱥᱮ ᱟᱫᱚ ᱡᱚᱠᱷᱚᱱ ᱦᱟᱸᱜ ᱞᱮ ᱨᱟᱠᱟᱵᱮ ᱠᱟᱱᱟ ᱦᱟᱹᱠᱩ ᱦᱮᱸ ᱥᱮ ᱟᱞᱮ ᱪᱷᱚ ᱡᱚᱱ ᱛᱮ ᱦᱟᱸᱜ ᱞᱮ ᱜᱚᱦᱚᱲᱮ ᱠᱟᱱᱟ ᱦᱮᱸᱥᱮ ᱢᱮᱱᱠᱷᱟᱱ ᱨᱟᱠᱟᱵ ᱫᱚ ᱵᱟᱞᱮ ᱨᱟᱠᱟᱵ ᱫᱟᱲᱮᱭᱟᱭ ᱠᱟᱱᱟ
ᱦᱮ
ᱦᱮᱸ ᱛᱚᱵᱮ ᱮᱠ ᱠᱟᱡ ᱪᱮᱫ ᱞᱮ ᱪᱤᱠᱟᱹᱭᱟ ᱛᱚᱵᱮ ᱚᱸᱰᱮᱜ ᱚᱱᱟ ᱡᱟᱞ ᱨᱮᱞᱮ ᱜᱷᱮᱴ ᱠᱮᱫᱮᱭᱟ ᱫᱟᱜ ᱨᱮᱜᱮ ᱦᱮᱸ ᱛᱟᱨᱯᱚᱨᱮ ᱟᱫᱚ ᱪᱮᱫ ᱟᱫᱚ ᱦᱟᱹᱛᱩᱲᱤ ᱠᱚᱢᱟ ᱵᱟᱞᱮ ᱤᱫᱤᱠᱟᱫ ᱛᱚᱵᱮ ᱫᱷᱤᱨᱤ ᱛᱟᱦᱮᱸ ᱠᱟᱱᱟ ᱡᱟᱦᱟᱸ ᱵᱟᱝ ᱚᱱᱟ ᱠᱚᱨᱮ ᱚᱱᱟ ᱫᱷᱤᱨᱤ ᱛᱮᱜᱮ ᱠᱩᱴᱟᱹᱢ ᱜᱚᱡ ᱦᱩᱭ ᱮᱱᱟ
ᱦᱳᱭ ᱜᱚᱝᱠᱮ ᱦᱮᱸ
ᱟᱨ ᱠᱩᱴᱟᱹᱢ ᱜᱚᱡ ᱠᱮᱫᱮ ᱛᱟᱨᱯᱚᱨᱮ ᱟᱨᱚ ᱚᱱᱮ ᱢᱟᱱᱮ ᱜᱚᱜ ᱨᱟᱠᱟᱵ ᱦᱩᱭᱱᱟ ᱜᱚᱝᱠᱮ ᱯᱮ ᱦᱚᱲᱛᱮ ᱦᱮᱸᱥᱮ ᱩᱱᱟᱹᱜ ᱦᱟᱢᱟᱞ ᱥᱮ ᱦᱮᱸ ᱦᱩᱸ ᱦᱩᱸ ᱛᱟᱨᱯᱚᱨᱮ ᱨᱟᱠᱟᱵ ᱠᱟᱛᱮᱜ ᱞᱮ ᱧᱮᱞᱮ ᱠᱟᱱᱟ ᱩᱱᱤ ᱦᱟᱹᱠᱩᱭ ᱦᱟᱢᱟᱞᱚᱜ ᱠᱟᱱᱟ ᱯᱨᱟᱭ ᱯᱚᱭᱛᱟᱞᱤᱥ ᱯᱚᱧᱪᱟᱥ ᱚᱱᱮ ᱵᱩᱡ ᱫᱟᱵᱮᱱ
ᱯᱚᱭᱛᱟᱞᱞᱤᱥ ᱯᱚᱸᱧᱪᱟᱥ ᱠᱤᱞᱳ
ᱦᱩᱸ ᱦᱩᱸ ᱦᱩᱸ
ᱟᱪᱪᱷᱟ
ᱦᱩᱸ ᱛᱟᱨ ᱢᱟᱱᱮ ᱯᱚᱭᱛᱟᱞᱞᱤᱥ ᱯᱚᱸᱧᱪᱟᱥ ᱠᱤᱞᱳ ᱦᱟᱹᱠᱩ ᱢᱟᱱᱮ ᱵᱟᱭ ᱦᱚᱯᱚᱱᱟ ᱥᱮ
ᱦᱳᱭ ᱦᱳᱭ ᱜᱚᱢᱠᱮ
ᱦᱮᱸ ᱦᱮᱸ ᱛᱚᱵᱮ ᱩᱱᱤ ᱦᱟᱠᱩ ᱨᱟᱠᱟᱵ ᱵᱟᱲᱟ ᱠᱟᱛᱮᱜ ᱟᱨᱚ ᱪᱮᱫ ᱛᱮᱢ ᱤᱫᱤᱭᱮ-ᱟ ᱦᱮᱸ ᱦᱩᱸ ᱢᱚᱴᱚᱨ ᱥᱟᱭᱠᱮᱞ ᱛᱚᱵᱮ ᱛᱟᱦᱮᱸ ᱠᱟᱱ ᱛᱮ ᱟᱫᱚ ᱢᱚᱴᱚᱨ ᱥᱟᱭᱠᱮᱞ ᱨᱮᱞᱮ ᱞᱟᱫᱮ ᱠᱮᱫᱮᱭᱟ ᱩᱱᱤ ᱫᱚ ᱦᱮᱸ ᱛᱚᱵᱮ ᱩᱱᱤ ᱫᱚ ᱟᱜᱩ ᱠᱟᱛᱮ ᱫᱚ ᱵᱟᱵᱚᱱ ᱟᱠᱷᱨᱤᱧᱮᱟ ᱱᱩᱭ ᱫᱚ ᱩᱱ ᱢᱟᱨᱟᱝ ᱞᱟᱹᱴᱩ ᱦᱟᱹᱠᱩ ᱫᱚ ᱚᱠᱟᱨᱮᱢ ᱧᱟᱢ ᱠᱚᱣᱟ ᱛᱚᱵᱮ ᱩᱱᱠᱩ ᱫᱚ ᱟᱞᱮ ᱢᱟᱱᱮ ᱟᱞᱮ ᱜᱮᱞᱮ ᱦᱟᱹᱴᱤᱧ ᱵᱟᱲᱟ ᱠᱮᱫᱮᱭᱟ ᱟᱨ ᱯᱮᱲᱟ ᱠᱚᱴᱤᱡ ᱞᱮ ᱮᱢ ᱵᱟᱲᱟᱣᱟᱫ ᱠᱚᱣᱟ ᱟᱨ ᱩᱱᱤ ᱦᱟᱹᱠᱩ ᱜᱚᱢᱠᱮ ᱢᱮᱛᱟᱵᱤᱱ ᱠᱟᱹᱱᱟᱹᱧ ᱱᱚᱝᱠᱟ ᱢᱟᱱᱮ ᱤᱛᱤᱞ ᱮ ᱛᱟᱦᱮᱸ ᱠᱟᱱᱟ ᱵᱟᱝ
ᱦᱳᱭ
ᱟᱨ ᱟᱞᱚᱵᱤᱱ ᱞᱟᱹᱭᱟ ᱢᱟᱱᱮ ᱱᱟᱥᱮᱱᱟᱜ ᱢᱤᱫ ᱴᱷᱩᱯᱤ ᱜᱟᱱ ᱡᱩᱫᱤ ᱛᱩᱤ ᱥᱩᱧᱩᱢ ᱞᱮ ᱮᱢᱟᱜ ᱠᱟᱱᱟ ᱤᱱᱟᱹ ᱨᱮᱜᱮ ᱮᱠᱫᱚᱢ ᱵᱷᱟᱹᱜᱤ ᱟᱭᱟᱜ ᱚᱱᱟ ᱤᱛᱤᱞ ᱛᱮᱜᱮ ᱵᱷᱟᱹᱡᱤᱜ ᱠᱟᱱᱟ ᱵᱩᱡ ᱛᱟᱵᱮᱱ, ᱮᱠᱫᱚᱢ ᱟᱹᱰᱤ ᱦᱟᱦᱟᱲᱟᱜ ᱜᱮᱵᱮᱱ ᱵᱩᱡᱽ ᱠᱮ ᱩᱱ ᱢᱟᱨᱟᱝ ᱦᱟ
ᱢᱟᱱᱮ ᱡᱚᱠᱷᱚᱱ ᱯᱮ ᱨᱟᱠᱟᱵ ᱠᱮᱫᱮᱭᱟ ᱜᱚᱝᱠᱮ ᱛᱚᱠᱷᱚᱱ ᱞᱤᱧ ᱞᱟᱹᱭᱮᱫ ᱛᱚᱼᱼ ᱛᱚᱜᱷᱚᱱ ᱟᱹᱰᱤ ᱨᱟᱹᱥᱠᱟᱹ ᱜᱮᱯᱮ ᱟᱹᱭᱠᱟᱹᱣ ᱠᱮᱫᱼᱟ᱾
ᱨᱟᱹᱥᱠᱟᱹ ᱢᱟᱱᱮ ᱜᱚᱝᱠᱮ ᱥᱟᱹᱨᱤ ᱠᱟᱛᱷᱟ ᱞᱤᱧ ᱞᱟᱹᱭᱟ